ᱦᱟᱞᱳᱣ
ᱦᱮᱞᱳ
ᱦᱮᱸ ᱜᱚᱝᱠᱮ ᱡᱚᱦᱟᱨ ᱜᱮ, ᱤᱧᱟᱹᱜ ᱟᱲᱟᱝ ᱪᱮᱫ ᱞᱮᱠᱟ ᱧᱟᱢᱚᱜ ᱠᱟᱱᱟ?
ᱦᱮᱸ ᱵᱮᱥ ᱜᱮ ᱟᱸᱡᱚᱢ ᱚᱜ ᱠᱟᱱᱟ ᱾
ᱦᱮᱸ ᱟᱢᱟᱜ ᱦᱚᱸ ᱱᱚᱜ-ᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱾ ᱟᱨ ᱱᱚᱝᱠᱟ ᱜᱮ ᱟᱸᱡᱚᱢ ᱞᱮᱠᱷᱟᱱ ᱢᱩᱪᱟᱹᱫ ᱫᱷᱟᱵᱤᱡ ᱵᱚᱞᱮ, ᱜᱟᱞᱢᱟᱨᱟᱣ ᱨᱮ ᱟᱹᱰᱤ ᱱᱟᱯᱟᱭ ᱦᱳᱭᱳᱜᱼᱟ, ᱛᱚ ᱪᱮᱫ ᱞᱮᱠᱟ ᱢᱮᱱᱟᱜ ᱵᱟᱲᱟ ᱯᱮᱭᱟ ᱛᱮ ᱟᱯᱮ ᱥᱮ ᱚᱱᱛᱮ?
ᱜᱚᱝᱠᱮ ᱪᱮᱫ ᱵᱤᱱ ᱞᱟᱹᱭ ᱠᱮᱜᱼᱟ?
ᱪᱮᱫ ᱞᱮᱠᱟ ᱢᱮᱱᱟᱜ ᱵᱟᱲᱟ ᱯᱮᱭᱟ ᱟᱯᱮ ᱥᱮᱫ ᱾
ᱦᱮᱸ ᱟᱞᱮ ᱱᱚᱛᱮ ᱫᱚ ᱮᱠᱷᱚᱱ ᱫᱚ ᱡᱷᱚᱛᱚ ᱠᱚᱜᱮ ᱵᱮᱥ ᱜᱮᱭᱟ, ᱟᱯᱮ ᱚᱱᱛᱮ ᱜᱮ ᱪᱮᱫ ᱞᱮᱠᱟ?
ᱟᱞᱮ ᱦᱚᱸ ᱱᱚᱜᱼᱚᱭ ᱱᱟᱯᱟᱭ ᱜᱮ ᱢᱮᱱᱟᱜ ᱞᱮᱭᱟ ᱱᱤᱛ ᱦᱟᱹᱵᱤᱡ ᱫᱚ, ᱟᱫᱚ ᱱᱟᱯᱟᱭ ᱵᱚᱱ ᱛᱟᱦᱮᱸ ᱞᱮᱱ ᱠᱷᱟᱡ ᱜᱮ ᱵᱷᱟᱜᱮ ᱦᱳᱭᱳᱜᱼᱟ, ᱟᱪᱪᱷᱟ ᱟᱯᱮ ᱥᱮᱫ ᱚᱱᱛᱮ ᱫᱟᱜ ᱡᱟᱹᱲᱤ ᱠᱚ ᱪᱮᱫ ᱞᱮᱠᱟ?
ᱜᱚᱝᱠᱮ ᱫᱟᱜ ᱡᱟᱹᱲᱤ ᱠᱚᱫᱚ, ᱦᱚᱞᱟ ᱢᱟᱫᱮᱨ ᱠᱷᱚᱱ ᱫᱚ ᱵᱷᱟᱜᱮ ᱜᱮ ᱫᱟᱜ ᱜᱮᱜᱟᱭ, ᱛᱮᱦᱮᱧ ᱦᱚᱸ ᱠᱟᱹᱴᱤᱡ ᱮᱱᱟᱝ ᱥᱮᱛᱟᱜ ᱫᱚ ᱵᱟᱭ ᱫᱟᱜ ᱮᱫ ᱛᱟᱦᱮᱸᱫ ᱱᱤᱛᱚᱜ ᱫᱚ ᱠᱟᱹᱴᱤᱡ ᱠᱟᱹᱴᱤᱡ ᱫᱟᱜ ᱮᱜᱟᱭ ᱾
ᱚ ᱟᱪᱪᱷᱟ, ᱟᱞᱮ ᱥᱮᱫ ᱦᱚᱸ ᱫᱟᱜ ᱵᱟᱲᱟᱭᱮᱫ ᱠᱟᱱ ᱜᱮᱭᱟ, ᱟᱫᱚ ᱱᱚᱜᱼᱚᱭ ᱢᱮᱛᱟᱜ ᱢᱮ, ᱦᱚᱞᱟ ᱟᱨ ᱛᱤᱦᱤᱧ ᱫᱚ ᱥᱤᱛᱩᱝ ᱫᱟ ᱜᱚᱴᱟ ᱫᱤᱱ ᱜᱮ, ᱟᱫᱚ ᱠᱷᱟᱹᱞᱤ ᱨᱤᱢᱤᱞ ᱨᱤᱢᱤᱞ ᱛᱮ ᱯᱟᱨᱚᱢᱚᱜ ᱠᱟᱱᱟ, ᱟᱨ ᱚᱠᱟ ᱥᱚᱢᱚᱭ ᱟᱹᱰᱤ ᱠᱟᱡᱟᱠ ᱜᱮ ᱥᱤᱛᱩᱝ ᱫᱟ ᱟᱫᱚ ᱫᱟᱜ ᱫᱚ ᱦᱟᱸᱜ ᱢᱮᱛᱟᱜ ᱢᱮ ᱤᱱᱟᱹᱜ ᱫᱚ ᱵᱟᱭ ᱫᱟᱜ ᱵᱟᱲᱟᱣ ᱱᱤᱛᱚᱜ ᱦᱚᱞᱟ ᱟᱨ ᱛᱤᱦᱤᱧ ᱫᱚ ᱦᱟᱸᱜ ᱾ ᱟᱫᱚ ᱡᱚᱠᱷᱚᱱ ᱦᱟᱸᱜ ᱮ ᱫᱟᱜ-ᱟ ᱛᱚᱠᱷᱚᱱ ᱦᱟᱸᱜ ᱜᱟᱞᱢᱟᱨᱟᱣ ᱦᱳᱭᱳᱜᱼᱟ, ᱜᱟᱭᱟᱜ ᱨᱮᱭᱟᱜ ᱫᱚ ᱟᱪᱪᱷᱟ ᱟᱯᱮ ᱥᱮᱫ ᱟᱨ ᱚᱱᱠᱟ ᱪᱮᱫ ᱠᱚᱛᱮ ᱱᱮᱛᱟᱨ ᱦᱩᱲᱩ ᱨᱚᱦᱚᱭ ᱠᱚ ᱦᱩᱭᱩᱜ ᱠᱟᱱᱟ, ᱥᱮ ᱟᱹᱣᱨᱤ ᱯᱮ ᱮᱦᱚᱵ ᱵᱟᱲᱟᱜᱼᱟ?
ᱦᱮ ᱜᱚᱝᱠᱮ ᱦᱩᱲᱩ ᱨᱚᱦᱚᱭ ᱠᱚᱫᱚ, ᱛᱚᱞᱟ ᱠᱚᱞᱮ ᱮᱢ ᱠᱟᱜᱼᱟ, ᱦᱩᱲᱩ ᱨᱚᱦᱚᱭ ᱫᱚ ᱟᱹᱣᱨᱤ ᱞᱮ ᱪᱷᱩᱴᱟᱹᱜᱼᱟ ᱾ ᱫᱟᱜ ᱵᱮᱜᱚᱨ ᱠᱷᱟᱹᱛᱤᱨ ᱜᱮ ᱦᱩᱲᱩ ᱨᱚᱦᱚᱭ ᱠᱚᱢᱟ ᱟᱹᱣᱨᱤ ᱞᱮ ᱟᱨᱟᱢ ᱵᱚᱭᱟ ᱾ ᱛᱚ ᱛᱚᱞᱟ ᱠᱚ ᱮᱢ ᱢᱮᱱᱟᱜ ᱟᱠᱟᱜᱟ, ᱟᱫᱚ ᱛᱤᱥ ᱠᱚ ᱥᱮᱱ ᱮ ᱫᱟᱜ ᱮᱜᱟ ᱦᱟᱸᱜ ᱫᱮ ᱠᱷᱤ ᱟᱞᱮ ᱱᱚᱣᱟ ᱠᱚᱨᱮ ᱫᱚ ᱢᱟ ᱟᱨ ᱚᱱᱠᱟ ᱢᱤᱱᱤ ᱵᱮᱵᱚᱥᱛᱟ ᱥᱮ ᱠᱮᱱᱮᱞ ᱠᱚ ᱵᱮᱵᱚᱥᱛᱟ ᱢᱟ ᱚᱱᱠᱟ ᱵᱟᱹᱱᱩᱜ ᱟᱠᱟᱫᱼᱟ ᱾ ᱛᱚ ᱫᱟᱜ ᱵᱮᱜᱚᱨ ᱜᱮ ᱟᱞᱮ ᱫᱚ ᱪᱟᱥᱼᱵᱟᱥ ᱫᱚ ᱾
ᱟᱪᱪᱷᱟ
ᱦᱳᱭ ᱟᱯᱮ ᱚᱱᱛᱮ ᱫᱚ ᱛᱤᱱᱟᱹᱜ ᱡᱷᱟᱹᱞ ᱠᱮᱜᱼᱟ ᱯᱮ ᱪᱟᱥ ᱵᱟᱥ ᱠᱚᱫᱚ?
ᱟᱞᱮ ᱦᱚᱸ ᱱᱚᱜᱼᱚᱭ ᱢᱮᱛᱟᱜ ᱢᱮ ᱮᱦᱚᱵ ᱵᱟᱲᱟᱣ ᱟᱠᱟᱱᱟ ᱠᱚ ᱟᱫᱚᱢ ᱠᱚᱫᱚ ᱾ ᱟᱨ ᱟᱫᱚᱢ ᱠᱚᱫᱚ ᱟᱹᱣᱨᱤ ᱠᱚ ᱮᱦᱚᱵᱚᱜᱼᱟ ᱾ ᱟᱹᱣᱨᱤ ᱠᱚ ᱮᱦᱚᱵᱚᱜᱼᱟ ᱢᱮᱱ ᱠᱟᱛᱮᱫ ᱫᱚ ᱵᱚᱞᱮ, ᱫᱟᱜ ᱚᱱᱠᱟ ᱟᱹᱣᱨᱤ ᱯᱨᱮᱡ ᱚᱜ ᱛᱚᱠᱚᱣᱟ ᱥᱮ, ᱜᱟᱪᱷᱤ ᱠᱚ ᱦᱚᱸ ᱚᱱᱠᱟ ᱟᱹᱣᱨᱤ ᱞᱟᱹᱴᱩ ᱛᱮ ᱩᱱᱠᱩ ᱫᱚ ᱟᱹᱣᱨᱤ ᱠᱚ ᱮᱦᱚᱵᱼᱟ, ᱟᱨ ᱚᱠᱚᱭ ᱠᱚᱣᱟᱜ ᱦᱟᱸᱜ ᱦᱩᱭ ᱵᱟᱲᱟᱭ ᱱᱟ, ᱟᱨ ᱜᱟᱹᱪᱷᱤ ᱠᱚ ᱞᱟᱹᱴᱩ ᱵᱟᱲᱟᱭ ᱱᱟ, ᱩᱱᱠᱩ ᱩᱱᱠᱩ ᱫᱚᱠᱚ ᱮᱦᱚᱵ ᱵᱟᱲᱟᱭ ᱱᱟ, ᱟᱪᱪᱷᱟ ᱱᱮᱛᱟᱨ ᱠᱟᱛᱮᱧ ᱧᱮᱞ ᱮᱫᱟ ᱟᱹᱰᱤ ᱡᱟᱹᱥᱛᱤ ᱜᱮ ᱟᱞᱮ ᱥᱮᱫ ᱜᱟᱹᱭ ᱰᱟᱝᱨᱟ ᱠᱟᱰᱟ ᱱᱟᱦᱮᱞ ᱛᱮ ᱚᱱᱠᱟ ᱵᱟᱠᱚ ᱥᱤᱭᱟᱹᱜ ᱠᱟᱱᱟ ᱢᱮᱛᱟᱜ ᱢᱮ ᱡᱟᱹᱥᱛᱤ ᱚᱱᱟ ᱴᱮᱠᱴᱟᱨ ᱛᱮᱜᱮ ᱡᱟᱹᱥᱛᱤ ᱠᱚ ᱥᱤᱭ ᱮᱫᱟ ᱟᱞᱮ ᱥᱮᱫ ᱫᱚ, ᱟᱪᱪᱷᱟ ᱟᱯᱮ ᱥᱮᱱ ᱛᱮ ᱜᱟᱹᱭ ᱰᱟᱝᱨᱟ ᱠᱟᱰᱟ ᱱᱟᱦᱮᱞ ᱛᱮᱜᱮ ᱡᱟᱹᱥᱛᱤ ᱠᱚ ᱥᱤᱭᱟᱜ ᱠᱟᱱᱟ, ᱥᱮ ᱴᱮᱠᱴᱟᱨ ᱜᱟᱹᱰᱤ ᱛᱮᱜᱮ ᱦᱟᱸᱜ ᱚᱱᱟ ᱵᱟᱨᱮ ᱛᱮ ᱠᱟᱛᱷᱟ ᱠᱚ ᱠᱟᱹᱴᱤᱡ ᱞᱟᱹᱭ ᱛᱟᱞᱟᱝ ᱢᱮ?
ᱟᱪᱪᱷᱟ ᱜᱚᱝᱠᱮ ᱱᱮᱛᱟᱨ ᱫᱚ, ᱜᱚᱴᱟ ᱜᱮ ᱡᱟ ᱧᱮᱞᱚᱜ ᱠᱟᱱᱟ ᱾ ᱟᱞᱮ ᱱᱚᱛᱮ ᱦᱚᱸ ᱢᱟᱲᱟᱝ ᱛᱮᱢᱟ, ᱜᱟᱹᱭ ᱰᱟᱝᱨᱟ ᱛᱤ ᱠᱚ ᱥᱤ ᱛᱟᱦᱮᱫ, ᱛᱚ ᱱᱮᱛᱟᱨ ᱫᱚ ᱠᱷᱩᱵ ᱴᱟ ᱚᱱᱠᱟ ᱫᱚ ᱜᱟᱹᱭ ᱰᱟᱝᱨᱟ ᱠᱚᱫᱚ ᱵᱟᱠᱚ ᱤᱭᱟᱹᱭ ᱮᱜᱼᱟ, ᱡᱷᱚᱛᱚ ᱚᱲᱟᱜ ᱨᱮᱦᱚᱸ ᱟᱨ ᱜᱟᱹᱭ ᱰᱟᱝᱨᱟ ᱠᱚᱫᱚ ᱵᱟᱠᱚ ᱫᱚᱦᱚᱭᱮᱫ ᱠᱚᱣᱟ ᱱᱮᱛᱟᱨ ᱫᱚ, ᱛᱚ ᱵᱮᱥᱤᱨ ᱵᱷᱟᱜᱽ ᱜᱮ ᱱᱟᱦᱮᱞ ᱛᱮᱠᱚ ᱵᱚᱱᱫᱚ ᱠᱟᱜ ᱛᱮ ᱦᱟᱱᱮ ᱴᱮᱠᱴᱟᱨ ᱠᱚ ᱤᱭᱟᱹᱭᱮᱜᱼᱟ, ᱚᱠᱚᱭ ᱠᱚᱫᱚ ᱞᱚᱴᱟᱨ, ᱤᱱᱟᱹ ᱠᱚᱫᱚ ᱛᱮᱠᱚ ᱥᱤ ᱵᱟᱲᱟᱭᱟ ᱾
ᱟᱪᱪᱷᱟ, ᱟᱞᱮ ᱥᱮᱫ ᱦᱚᱸ ᱱᱚᱜᱼᱚᱭ ᱚᱱᱠᱟ ᱜᱮ ᱦᱟᱸᱜ ᱡᱟᱹᱥᱛᱤ ᱫᱚ ᱚᱱᱠᱟ ᱜᱟᱹᱭ ᱰᱟᱝᱨᱟ ᱠᱟᱰᱟ ᱱᱟᱦᱮᱞ ᱫᱚ ᱵᱟ ᱠᱚ ᱥᱤᱭᱟᱜ ᱠᱟᱱᱟ ᱾ ᱟᱫᱚ ᱦᱟᱸᱜ ᱚᱠᱚᱭ ᱢᱮᱛᱟᱜ ᱢᱮ ᱠᱟᱪᱟ ᱠᱚᱪᱟ ᱨᱮ ᱠᱷᱮᱛ ᱠᱚ ᱢᱮᱱᱟᱜᱼᱟ ᱥᱮ ᱜᱷᱟᱴᱟ ᱜᱷᱩᱴᱩ ᱵᱚᱞᱮ ᱚᱱᱠᱟ ᱴᱷᱮᱱ ᱜᱟᱹᱰᱤ ᱵᱟᱝ ᱪᱟᱞᱟᱣ ᱜᱚᱫᱚᱜᱼᱟ, ᱥᱮ ᱠᱟᱹᱴᱤᱡ ᱠᱟᱹᱴᱤᱡ ᱜᱮᱭᱟ ᱾ ᱟᱫᱚ ᱚᱸᱰᱮ ᱫᱚ ᱮᱠᱟᱞ ᱜᱟᱹᱭ ᱰᱟᱝᱨᱟ ᱛᱮ ᱠᱚ ᱥᱤᱭᱟ ᱵᱟᱝ ᱡᱩᱛᱩᱜᱼᱟ ᱚᱸᱰᱮ ᱫᱚ ᱚᱱᱟ ᱜᱟᱹᱰᱤ ᱠᱚ ᱚᱱᱠᱟ ᱵᱟᱠᱚ ᱤᱫᱤᱭᱟ ᱟᱫᱚ ᱚᱱᱟ ᱤᱭᱟᱹ ᱛᱮᱜᱮ ᱦᱟᱸᱜ ᱦᱮᱸ ᱜᱟᱹᱰᱤ ᱠᱚᱦᱚᱸ ᱛᱚᱠᱷᱚᱱ ᱵᱟᱢ ᱵᱚᱞᱚᱜᱼᱟ ᱛᱚ ᱚᱱᱟ ᱤᱭᱟᱹᱛᱮ ᱚᱸᱰᱮ ᱫᱚ ᱴᱮᱠᱴᱟᱨ ᱛᱮᱜᱮ ᱥᱮ ᱵᱚᱞᱮ ᱤᱭᱟᱹ ᱜᱟᱹᱭ ᱰᱟᱝᱨᱟ ᱛᱮᱜᱮ ᱠᱚ ᱥᱤᱭᱟᱹᱜ ᱠᱟᱱᱟ ᱟᱨ ᱞᱟᱦᱟᱛᱮᱧ ᱫᱤᱥᱟᱹᱭᱮᱫᱟ ᱚᱱᱟ ᱥᱤᱭᱳᱜ ᱦᱚᱸ ᱥᱤᱭᱳᱜ ᱠᱟᱛᱮᱫ ᱮᱠᱟᱞ ᱡᱟᱵᱚᱲ ᱠᱟᱛᱮ ᱠᱚ ᱫᱚᱦᱚ ᱠᱟᱜ ᱠᱟᱱ ᱛᱟᱦᱮᱱᱟ᱾ ᱮᱠᱟᱞ ᱫᱤᱱ ᱧᱚᱜ ᱜᱮ ᱡᱟᱹᱥᱛᱤ ᱫᱤᱱ᱾ ᱟᱨ ᱱᱮᱛᱟᱨ ᱠᱟᱛᱮᱫ ᱢᱟ ᱢᱤᱫ ᱫᱷᱟᱹᱣ ᱨᱮᱜᱮ ᱡᱚᱛᱚᱣᱟᱜ ᱜᱮ ᱦᱩᱭᱩᱜ ᱠᱟᱱ ᱢᱤᱫ ᱫᱷᱟᱹᱣ ᱨᱮᱜᱮ ᱡᱟᱵᱚᱲᱟ ᱢᱤᱫ ᱫᱷᱟᱹᱣ ᱨᱮ ᱜᱮ ᱞᱚᱥᱚᱫᱟ᱾ ᱟᱨ ᱢᱤᱫ ᱫᱤᱱ ᱨᱮᱜᱮ ᱨᱚᱦᱚᱭ ᱯᱟᱨᱚᱢ ᱩᱛᱟᱹᱨᱫᱟ ᱟᱨ ᱟᱯᱮᱥᱮᱫ ᱫᱚ ᱪᱮᱫ ᱞᱮᱠᱟ ᱢᱤᱫ ᱫᱤᱱ ᱨᱮᱠᱚ ᱨᱚᱦᱚᱭ ᱯᱟᱨᱚᱢ ᱩᱛᱟᱹᱨᱮᱫᱟ ᱥᱮ ᱪᱮᱫ ᱞᱮᱠᱟ?
ᱦᱳᱭ ᱜᱚᱢᱠᱮ ᱚᱱᱟ ᱫᱚ ᱡᱚᱠᱷᱚᱱ ᱱᱟᱦᱮᱞ ᱛᱮᱢ ᱥᱤᱭᱟ ᱛᱚᱠᱷᱚᱱ ᱜᱮ ᱵᱟᱨᱯᱮ ᱫᱤᱱ ᱴᱟᱭᱤᱢ ᱫᱚ ᱞᱟᱜᱟᱜᱼᱟ ᱟᱨ ᱡᱚᱠᱷᱚᱱ ᱡᱟᱦᱟᱸᱭ ᱜᱟᱹᱲᱤ ᱠᱚᱛᱮ ᱥᱮᱭᱟᱭ ᱴᱮᱠᱴᱟᱨ ᱥᱮ ᱦᱟᱱᱮ ᱞᱚ ᱞᱟᱜᱟᱣᱟ ᱚᱱᱟ ᱫᱚ ᱢᱤᱫ ᱫᱤᱱ ᱛᱮᱜᱮ ᱠᱟᱹᱢᱤ ᱫᱚ ᱯᱩᱨᱟᱹᱜ ᱠᱟᱱᱟ ᱚᱱᱟ ᱫᱚ᱾
ᱟᱪᱪᱷᱟ ᱟᱹᱰᱤ ᱱᱟᱯ ᱱᱟᱯᱟᱭ ᱟᱫᱚ ᱱᱚᱜᱼᱚᱭ ᱟᱞᱮᱥᱮᱫ ᱦᱚᱸ ᱚᱱᱠᱟ ᱜᱮ ᱦᱟᱸᱜ ᱟᱹᱰᱤ ᱩᱥᱟᱹᱨᱟ ᱜᱮ ᱠᱟᱹᱢᱤ ᱠᱚ ᱯᱩᱨᱟᱹᱣᱮᱫᱟ ᱟᱨ ᱟᱞᱮ ᱥᱮᱫ ᱤᱧ ᱧᱮᱞ ᱠᱟᱫᱟ ᱟᱫᱚ ᱮᱠᱟᱞ ᱛᱮ ᱱᱮᱛᱟᱨ ᱢᱟ ᱟᱹᱰᱤ ᱡᱟᱹᱥᱛᱤ ᱚᱱᱟ ᱦᱩᱲᱩ ᱵᱟᱫ ᱠᱟᱛᱮᱫ ᱟᱭᱢᱟ ᱜᱟᱱ ᱜᱮ ᱚᱱᱠᱟ ᱪᱟᱥ ᱵᱟᱥ ᱢᱮᱛᱟᱜ ᱢᱮ᱾ ᱢᱮ ᱦᱩᱲᱩ ᱠᱚ ᱨᱚᱦᱚᱭᱟ ᱛᱚ ᱛᱚᱠᱷᱚᱱ ᱜᱮ ᱢᱮᱛᱟᱢᱟ ᱨᱟᱢᱵᱽᱲᱟ ᱠᱚ ᱟᱹᱰᱤ ᱡᱟᱹᱥᱛᱤ ᱠᱚ ᱮᱨᱟ᱾ ᱟᱫᱚ ᱨᱟᱢᱲᱟ ᱫᱚ ᱢᱮᱛᱟᱜ ᱢᱮ ᱚᱱᱟ ᱦᱩᱲᱩ ᱡᱚᱠᱷᱚᱱ ᱠᱚ ᱜᱮᱫᱟᱼᱟ ᱛᱚᱠᱷᱚᱱ ᱜᱮ ᱚᱱᱟ ᱨᱟᱢᱵᱽᱲᱟ ᱦᱚᱸᱠᱚ ᱛᱩᱫᱟ ᱟᱨᱠᱚ ᱤᱫᱤᱭᱟ᱾ ᱟᱪᱪᱷᱟ ᱟᱯᱮ ᱥᱮᱱ ᱚᱱᱟ ᱨᱟᱢᱵᱽᱲᱟ ᱠᱚ ᱠᱚ ᱮᱨᱟ ᱥᱮ ᱵᱟᱝ ᱚᱱᱟ ᱵᱟᱨᱮ ᱛᱮ ᱠᱟᱛᱷᱟ ᱠᱟᱹᱴᱤᱡ ᱞᱟᱹᱭ ᱛᱟᱞᱟᱝ ᱢᱮ᱾
ᱦᱳᱭ ᱜᱚᱝᱠᱮ ᱨᱟᱢᱲᱟ ᱠᱚ ᱠᱚ ᱮᱨ ᱜᱮᱭᱟ ᱚᱱᱟ ᱥᱟᱶ ᱥᱟᱶᱛᱮ ᱟᱞᱮ ᱱᱚᱛᱮ ᱫᱚ ᱡᱩᱫᱤ ᱵᱤᱱ ᱟᱸᱡᱚᱢ ᱠᱟᱜ ᱠᱷᱟᱱ ᱦᱮᱸ ᱡᱚᱸᱰᱨᱟ ᱡᱟᱦᱟᱸ ᱫᱚᱠᱚ ᱞᱟᱹᱭᱫᱟ ᱦᱳᱭ ᱡᱚᱱᱰᱨᱟ ᱠᱚᱠᱚ ᱮᱨ ᱜᱮᱭᱟ ᱟᱨ ᱚᱱᱟ ᱥᱟᱶᱛᱮ ᱚᱠᱚᱭ ᱠᱚᱫᱚ ᱨᱟᱦᱮᱲ ᱠᱚᱠᱚ ᱮᱨ ᱜᱮᱭᱟ᱾
ᱟᱪᱪᱷᱟ ᱟᱹᱰᱤ ᱱᱟᱯᱟᱭ ᱟᱫᱚ ᱟᱞᱮᱥᱮᱫ ᱦᱚᱸ ᱱᱚᱜᱼᱚᱭ
ᱤᱱᱟᱹ ᱠᱚ ᱥᱩᱢᱩᱝ ᱜᱮ
ᱦᱮᱸ ᱟᱫᱚ ᱟᱞᱮᱥᱮᱫ ᱦᱚᱸ ᱱᱚᱜᱼᱚᱭ ᱡᱚᱱᱰᱨᱟ ᱠᱚᱦᱚᱸ ᱠᱚ ᱮᱨ ᱜᱮᱭᱟ᱾
ᱟᱪᱪᱷᱟ᱾
ᱟᱫᱚ ᱡᱚᱱᱰᱨᱟ ᱠᱚᱫᱚ ᱢᱮᱛᱟᱜ ᱢᱮ ᱱᱮᱛᱟᱨ ᱫᱚ ᱛᱷᱚᱲᱟ ᱠᱚᱢ ᱧᱚᱜ ᱠᱚ ᱮᱨ ᱮᱫᱟ ᱮᱱᱛᱮᱫ᱾ ᱱᱮᱛᱟᱨ ᱫᱚ ᱟᱹᱰᱤ ᱡᱟᱹᱥᱛᱤ ᱚᱱᱟ ᱵᱚᱞᱮ ᱡᱟᱦᱟᱸ ᱛᱤᱥ ᱜᱮ ᱡᱚᱱᱰᱟᱢ ᱮᱨᱟ ᱛᱚ ᱚᱱᱟ ᱯᱩ ᱟᱹᱰᱤ ᱜᱟᱱ ᱜᱮ ᱦᱳᱭᱳᱜᱼᱟ ᱯᱩ ᱫᱚ ᱢᱮᱱ ᱠᱟᱛᱮᱫ ᱫᱚ ᱵᱚᱞᱮ ᱡᱚᱸᱰᱨᱟ ᱚᱱᱟ ᱜᱚᱰᱟ ᱨᱮᱠᱚ ᱞᱟᱜᱟᱣ-ᱟᱜ ᱟ ᱟᱹᱰᱤ ᱜᱟᱱ ᱦᱟᱥᱟ ᱠᱚ ᱡᱟᱛᱮ ᱚᱱᱟ ᱦᱮᱸ ᱚᱱᱟ ᱦᱟᱸᱥᱟ ᱠᱚᱠᱚ ᱞᱟᱜᱟᱣ ᱟᱜᱼᱟ ᱡᱟᱛᱮ ᱚᱱᱟ ᱜᱩᱱᱰᱟ ᱠᱚ ᱞᱟᱹᱴᱩ ᱞᱮᱠᱟᱛᱮ ᱛᱟᱸᱦᱮᱜ ᱟᱫᱚ ᱚᱱᱟ ᱡᱚᱠᱷᱚᱱᱮᱢ ᱯᱩᱭᱟᱛᱚ ᱟᱹᱰᱤ ᱠᱟᱡᱟᱠ ᱰᱟᱸᱰᱟ ᱠᱚ ᱦᱟᱹᱥᱩᱼᱟ ᱟᱫᱚ ᱚᱱᱟ ᱤᱭᱟᱹᱛᱮ ᱱᱮᱛᱟᱨ ᱠᱚᱢ ᱧᱚᱜ ᱠᱚ ᱪᱟᱥ ᱵᱟᱥ ᱫᱟ᱾ ᱟᱪᱪᱷᱟ ᱟᱯᱮ ᱥᱮᱫ ᱱᱮᱛᱟᱨ ᱚᱱᱠᱟ ᱡᱚᱱᱰᱨᱟ ᱠᱚ ᱯᱩ ᱵᱟᱲᱟᱭᱟ ᱥᱮ ᱵᱟᱠᱚ ᱯᱩ ᱵᱟᱲᱟᱭᱟ᱾
ᱦᱳᱭ ᱜᱚᱢᱠᱮ ᱚᱱᱟ ᱫᱚᱠᱚ ᱞᱟᱹᱭᱟ ᱢᱤᱫ ᱫᱷᱟᱣ ᱡᱚᱠᱷᱚᱱ ᱡᱟᱦᱟᱱᱟᱜ ᱮᱢ ᱪᱟᱥ ᱠᱟᱹᱢᱤ ᱨᱮᱥᱮ ᱡᱟᱦᱟᱱᱟᱜ ᱨᱮᱢ ᱟᱬᱜᱚ ᱟᱠᱟᱱᱟ ᱛᱚ ᱠᱟᱹᱴᱤᱡ ᱵᱟᱢ ᱠᱷᱟᱴᱟᱣ ᱞᱮᱱᱠᱷᱟᱱ ᱫᱚ ᱚᱱᱟ ᱨᱮᱱᱟᱜ ᱯᱷᱚᱞ ᱫᱚ ᱵᱟᱝ ᱧᱟᱢᱚᱜ ᱞᱟᱹᱜᱤᱫᱚᱜᱼᱟ ᱥᱮ
ᱦᱮᱸ ᱚᱱᱠᱟ ᱠᱟᱱ ᱜᱮᱭᱟ᱾
ᱛᱚ ᱚᱱᱟ ᱵᱟᱠᱷᱨᱟ ᱛᱮ ᱯᱷᱩ ᱫᱚᱠᱚ ᱯᱩ ᱟᱜ ᱜᱮᱭᱟ ᱵᱟᱝ ᱫᱚ ᱵᱟᱝ
ᱟᱪᱪᱷᱟ ᱟᱫᱚ ᱱᱚᱜᱼᱚᱭ ᱟᱞᱮ ᱥᱮᱫ ᱦᱚᱸ ᱮᱠᱟᱞ ᱠᱚ ᱯᱩᱭᱟ᱾ ᱟᱨ ᱡᱚᱱᱰᱨᱟ ᱡᱚᱠᱷᱚᱱᱮᱢ ᱪᱟᱥᱟ ᱛᱚ ᱚᱱᱟ ᱫᱚ ᱟᱹᱰᱤ ᱜᱮ ᱥᱤᱵᱤᱞᱟ ᱟᱨ ᱟᱭᱢᱟ ᱞᱮᱠᱟ ᱞᱮᱠᱟᱛᱮᱢ ᱡᱚᱢ ᱫᱟᱲᱮᱭᱟᱜᱼᱟ᱾ ᱢᱮᱛᱟᱜ ᱢᱮ ᱟᱞᱮ ᱥᱮᱫ ᱫᱚ᱾ ᱡᱚᱸᱰᱨᱟ ᱫᱚ ᱨᱟᱯᱟᱜ ᱠᱟᱛᱮ ᱦᱚᱸᱠᱚ ᱡᱚᱢ ᱜᱮᱭᱟ ᱟᱨ ᱟᱛᱟ ᱠᱟᱛᱮ ᱦᱚᱸᱠᱚ ᱡᱚᱢ ᱜᱮᱭᱟ ᱥᱮ ᱪᱷᱟᱹᱛᱩ ᱠᱟᱛᱮ ᱦᱚᱸᱠᱚ ᱡᱚᱢ ᱵᱟᱲᱟᱭ ᱜᱮᱭᱟ᱾ ᱟᱨ ᱢᱮᱛᱟᱜ ᱢᱮ ᱚᱱᱟ ᱤᱭᱟᱹ ᱠᱟᱛᱮᱫ ᱦᱚ᱾ ᱚᱱᱟ ᱛᱤᱠᱤ ᱠᱟᱛᱮᱫ ᱦᱚᱸ ᱡᱚᱸᱰᱨᱟ ᱫᱚᱠᱚ ᱡᱚᱢ ᱜᱮᱭᱟ ᱟᱨ ᱡᱚᱱᱰᱨᱟ ᱫᱟᱠᱟ ᱠᱚ ᱡᱚᱢ ᱜᱮᱭᱟ ᱟᱹᱰᱤ ᱠᱟᱡᱟᱠ ᱠᱚ ᱢᱮᱱᱟ ᱥᱤᱵᱤᱞᱟ᱾ ᱟᱪᱪᱷᱟ ᱡᱚᱸᱰᱨᱟ ᱟᱯᱮ ᱥᱮᱫ ᱪᱮᱫ ᱞᱮᱠᱟ ᱠᱟ ᱠᱟᱛᱮᱫ ᱠᱚ ᱡᱚᱢ ᱵᱟᱲᱟᱭ ᱜᱮᱭᱟ?
ᱦᱳᱭ ᱜᱚᱝᱠᱮ ᱟᱞᱮ ᱥᱮᱫ ᱦᱚᱸ ᱚᱱᱠᱟ ᱜᱮ ᱨᱟᱯᱟᱜ ᱠᱟᱛᱮᱜ ᱠᱚ ᱡᱚᱢ ᱜᱮᱭᱟ ᱛᱟᱯᱚᱨᱮ ᱚᱱᱟ ᱟᱛᱟ ᱠᱟᱛᱮᱫ ᱜᱮ ᱪᱟᱹᱛᱩ ᱠᱚᱠᱚ ᱵᱮᱱᱟᱣ ᱜᱮᱭᱟ ᱟᱪᱪᱷᱟ ᱟᱹᱵᱤᱱ ᱡᱟᱦᱟᱸ ᱵᱤᱱ ᱞᱟᱹᱭ ᱠᱮᱜᱼᱟ ᱡᱚᱸᱰᱨᱟ ᱨᱮᱱᱟᱜ ᱫᱟᱠᱟ ᱜᱮᱠᱚ ᱵᱮᱱᱟᱣᱟ᱾ ᱚᱱᱟ ᱠᱟᱛᱷᱟ ᱫᱚ ᱟᱹᱰᱤ ᱱᱟᱣᱟ ᱜᱮᱞᱤᱧ ᱟᱸᱡᱚᱢ ᱠᱮᱜᱼᱟ ᱢᱮᱱᱠᱷᱟᱱ ᱟᱞᱮ ᱱᱚᱛᱮ ᱫᱚ ᱩᱱᱟᱹᱜ ᱫᱚ ᱵᱟᱹᱧ ᱟᱸᱡᱚᱢ ᱟᱠᱟᱫᱼᱟ᱾ ᱧᱮᱞ ᱦᱚᱸ ᱵᱟᱹᱧ ᱧᱮᱞ ᱵᱟᱲᱟ ᱟᱠᱟᱫ ᱠᱚᱣᱟ ᱡᱮ ᱪᱮᱫ ᱞᱮᱠᱟ ᱠᱚ ᱫᱟᱠᱟ ᱜᱮᱭᱟ ᱡᱚᱸᱰᱨᱟ ᱨᱮᱱᱟᱜ ᱫᱚ ᱚᱱᱟ ᱡᱩᱫᱤ ᱟᱵᱮᱱ ᱦᱩᱰᱤᱧ ᱦᱩᱰᱤᱧ ᱢᱟᱪᱷᱟᱛᱮ ᱟᱹᱞᱤᱧ ᱵᱮᱱ ᱞᱟᱹᱭ ᱠᱤᱧᱟ ᱛᱟᱦᱚᱞᱮ ᱟᱹᱰᱤ ᱵᱮᱥᱞᱤᱧ ᱵᱩᱡᱟᱹᱣ ᱠᱮᱭᱟ᱾
ᱟᱹᱰᱤ ᱱᱟᱯᱟᱭ ᱱᱚᱰᱮ ᱠᱩᱠᱞᱤ ᱵᱮᱱ ᱫᱚᱦᱚ ᱠᱮᱫᱟ ᱟᱹᱞᱤᱧ ᱪᱮᱛᱟᱱ ᱨᱮ ᱟᱨ ᱟᱞᱮ ᱥᱮᱫ ᱡᱚᱠᱷᱚᱱᱮᱢ ᱧᱮᱞᱟ ᱫᱚ ᱡᱚᱸᱰᱨᱟ ᱠᱚ ᱫᱟᱠᱟᱭᱟ ᱟᱨ ᱟᱞᱮ ᱥᱮᱫ ᱫᱚᱼᱼ ᱪᱮᱫ ᱜᱚᱴᱟ ᱱᱤᱭᱟᱹ ᱥᱟᱱᱛᱟᱞ ᱯᱟᱨᱜᱟᱱᱟ ᱛᱤᱱᱟᱹᱜ ᱢᱮᱱᱟᱜ ᱟᱠᱟᱫᱟ᱾ ᱱᱚᱣᱟ ᱠᱚᱨᱮ ᱜᱚᱴᱟ ᱜᱮ ᱡᱚᱱᱰᱨᱟ ᱡᱚᱸᱱᱰᱨᱟ ᱫᱚᱠᱚ ᱫᱟᱠᱟᱼᱼ ᱠᱟᱭᱟ ᱟᱨ ᱚᱱᱮ ᱠᱚ ᱞᱟᱹᱭᱟ ᱞᱟᱦᱟᱛᱮ ᱱᱩᱠᱩ ᱫᱚ ᱦᱟᱲᱟᱢ ᱵᱩᱲᱦᱤ ᱦᱚᱲ ᱫᱚ, ᱡᱚᱸᱱᱰᱨᱟ ᱫᱟᱠᱟ ᱫᱚ ᱵᱚᱞᱮ ᱵᱚᱪᱷᱚᱨ ᱨᱮ ᱢᱤᱫ ᱫᱷᱚᱢᱼᱼ ᱡᱚᱢ ᱡᱟᱹᱨᱩᱲ ᱜᱮᱭᱟ᱾ ᱟᱫᱚ ᱡᱚᱸᱱᱰᱨᱟ ᱫᱚ ᱢᱮᱛᱟᱜ ᱢᱮ ᱚᱱᱟ ᱫᱚ ᱦᱟᱸᱜ ᱮᱦᱚᱵ ᱨᱮ ᱫᱚᱠᱚ ᱚᱱᱟ ᱫᱚᱠᱚ ᱫᱟᱹᱞᱼᱼ ᱠᱟ ᱜᱩ ᱛᱷᱚᱲᱟ ᱠᱚ ᱠᱚᱴᱮᱡ ᱜᱩᱰᱟᱹ ᱧᱚᱜᱚᱜᱼᱟ ᱯᱩᱨᱟᱹ ᱫᱚ ᱵᱟᱝ, ᱢᱮᱛᱟᱜ ᱢᱮ ᱚᱱᱟ ᱫᱟᱱᱟ ᱫᱟᱱᱟ ᱦᱟᱸᱜ ᱤᱭᱟᱹ ᱵᱚᱞᱮᱼᱼ ᱛᱷᱚᱲᱟ ᱜᱮᱡᱮᱨ ᱩᱛᱟᱹᱨ ᱦᱚᱸ ᱵᱟᱝ ᱚᱱᱟ ᱤᱭᱟᱹ ᱞᱮᱠᱟ ᱫᱚ, ᱛᱚᱞᱮ ᱛᱷᱚᱲᱟᱜᱟᱱ ᱫᱟᱱᱟ ᱫᱟᱱᱟ ᱟᱨ ᱚᱱᱟ ᱫᱚᱦᱚᱼᱼ ᱢᱮᱛᱟᱜ ᱢᱮ ᱫᱟᱠᱟ ᱞᱮᱠᱟ ᱜᱮᱠᱚ ᱪᱟᱣᱞᱮ ᱞᱮᱠᱟ ᱠᱚ ᱠᱷᱟᱫᱽᱞᱮ ᱡᱟᱦᱟᱸ ᱢᱮᱛᱟᱜ ᱢᱮ ᱚᱸᱰᱮ ᱠᱚ ᱤᱭᱟᱹᱭᱟ᱾ ᱯᱷᱤᱨ ᱚᱱᱟ ᱫᱚ ᱢᱤᱫ ᱫᱷᱢ ᱠᱚ ᱟᱹᱬᱤᱡ ᱠᱮᱫ ᱜᱮ ᱟᱫᱚ ᱚᱱᱟ ᱫᱚ ᱦᱟᱸᱜ ᱮᱠᱟᱞ ᱚᱱᱟᱼᱼ ᱟᱹᱬᱤᱡ ᱥᱤᱥᱴᱮᱢ ᱫᱚ ᱵᱟᱝᱜ ᱵᱚᱞᱮ ᱛᱷᱚᱲᱟ ᱧᱚᱜ ᱠᱚ ᱫᱟᱜᱼᱟᱼᱼ ᱟᱫᱚ ᱚᱱᱟ ᱫᱚᱠᱚ ᱨᱚᱦᱚᱲ ᱧᱚᱜᱟ ᱵᱚᱞᱮ ᱞᱮᱯᱮᱨ ᱞᱮᱯᱮᱨ ᱥᱩᱲᱟᱹ ᱫᱟᱠᱟ ᱞᱮᱠᱟ ᱦᱟᱸᱜ ᱟᱫᱚ ᱥᱩᱲᱟᱹ ᱫᱟᱠᱟ ᱞᱮᱠᱟ ᱡᱚᱠᱷ ᱼᱼ ᱛᱚᱠᱷᱚᱱ ᱦᱟᱸᱜ ᱦᱩᱭᱩᱜᱼᱟ᱾ ᱟ ᱛᱚᱠᱷᱚᱱ ᱫᱚ ᱢᱟ ᱯᱷᱮᱰ ᱢᱮ, ᱟᱨ ᱚᱱᱟ ᱫᱚ ᱡᱤᱞ ᱩᱛᱩ ᱥᱚᱸᱜᱮᱢ ᱡᱚᱢᱟ ᱥᱮ ᱡᱟᱦᱟᱱᱟᱜ ᱥᱚᱸᱜᱮ ᱮᱠᱟᱞ ᱟᱹᱰᱤ ᱜᱮ ᱥᱤᱵᱤᱞ ᱵᱩᱡᱷᱟᱹᱜᱼᱟ ᱡᱚᱠᱷᱚᱱᱮᱢ ᱡᱚᱢᱟ ᱛᱚ ᱞᱚᱞᱚ ᱫᱚ ᱟᱹᱰᱤ ᱜᱮ ᱥᱤᱵᱤᱞ ᱵᱩᱡᱷᱟᱹᱜᱼᱟ᱾ ᱟᱫᱚ ᱚᱱᱠᱟ ᱠᱚ ᱢᱮᱱᱟ ᱵᱚᱞᱮ ᱩᱱᱠᱩ ᱠᱟ ᱛᱟ ᱠᱚ ᱥᱮ ᱦᱟᱲᱟᱢ ᱵᱩᱲᱦᱤ ᱦᱚᱲ᱾ ᱡᱮ ᱵᱚᱪᱷᱚᱨ ᱨᱮ ᱢᱤᱫ ᱫᱚᱢ ᱡᱚᱸᱰᱨᱟ ᱫᱟᱠᱟ ᱫᱚ ᱡᱚᱢ ᱡᱟᱹᱨᱩᱲ ᱜᱮᱭᱟ ᱟᱨ ᱡᱚᱢ ᱞᱟᱹᱠᱛᱤ ᱜᱮᱭᱟ ᱟᱪᱪᱷᱟ ᱟᱯᱮ ᱥᱮᱫ ᱚᱱᱟ ᱡᱚᱸᱰᱨᱟ ᱠᱚᱫᱚ ᱵᱟᱠᱚ ᱫᱟᱠᱟ ᱵᱟᱲᱟᱭ ᱜᱮᱭᱟ?
ᱵᱟᱝᱟ ᱜᱚᱝᱠᱮ ᱵᱟᱝᱟ ᱫᱟᱠᱟ ᱫᱚ ᱯᱳᱭᱞᱳ ᱵᱟᱨᱤᱧ ᱟᱸᱡᱚᱢ ᱠᱮᱫᱼᱟ᱾ ᱟᱹᱵᱤᱱ ᱴᱷᱮᱱ ᱜᱮ, ᱵᱟᱹᱤ ᱠᱚᱫᱚ ᱡᱚᱛᱚᱼᱼ ᱡᱚᱛᱚ ᱠᱤᱪᱷᱩ ᱜᱮ ᱧᱮᱞ ᱵᱟᱲᱟ ᱦᱩᱭ ᱟᱠᱟᱱᱟ, ᱡᱚᱢ ᱵᱟᱲᱟ ᱦᱩᱭ ᱟᱠᱟᱱᱟ᱾
ᱦᱮᱸ ᱾
ᱛᱚᱵᱮ ᱚᱱᱟ ᱡᱟᱦᱟᱸ ᱫᱟᱠᱟ ᱯᱨᱚᱥᱮᱥ ᱵᱤᱱ ᱞᱟᱹᱭ ᱠᱮᱫᱼᱟ ᱚᱱᱟ ᱠᱟᱹᱴᱤᱡᱼᱼ ᱛᱟᱦᱞᱮ ᱵᱷᱟᱹᱜᱤ ᱜᱮ ᱥᱤᱵᱤᱞ ᱜᱮᱭᱟ ᱥᱤᱵᱤᱞ ᱫᱚ?
ᱟᱨ ᱵᱚᱪᱷᱚᱨ ᱨᱮ ᱢᱤᱫ ᱫᱷᱚᱢ ᱚᱱᱠᱟᱼᱼ ᱞᱮᱵᱮᱞᱮ ᱡᱚᱢ ᱡᱟᱹᱨᱩᱲ ᱜᱮᱭᱟ ᱱᱚᱣᱟ ᱠᱚᱫᱚ ᱟᱫᱚ ᱵᱩᱨᱩ ᱥᱩᱨ ᱨᱮᱱ ᱦᱚᱲ ᱦᱟᱸᱜ ᱚᱠᱚᱭ ᱠᱚ ᱛᱟᱦᱮᱱᱟ ᱥᱮ ᱡᱚᱸᱱᱰᱨᱟ ᱪᱟᱥᱵᱟᱥᱼᱼ ᱦᱚᱲ ᱩᱱᱠᱩ ᱫᱚ ᱱᱚᱣᱟ ᱠᱚᱫᱚ ᱠᱚ ᱟᱹᱰᱤ ᱢᱚᱡᱽ ᱛᱮᱠᱚ ᱵᱟᱲᱟᱭᱟ᱾ ᱪᱮᱫ ᱞᱮᱠᱟ ᱵᱟᱝ ᱟᱨ ᱛᱤᱠᱤ ᱦᱚᱸᱠᱚᱼᱼ ᱛᱤᱠᱤ ᱜᱮᱭᱟ ᱟᱞᱮ ᱥᱮᱫ ᱟᱪᱪᱷᱟ ᱟᱯᱮ ᱥᱮᱫ ᱡᱚᱸᱱᱰᱨᱟ ᱠᱚ ᱛᱤᱠᱤ ᱵᱟᱲᱟᱭᱟ ᱥᱮ ᱵᱟᱝ?
ᱦᱳᱭ ᱜᱚᱝᱠᱮ ᱚᱱᱟ ᱛᱤᱠᱤ ᱫᱚ ᱚᱱᱟ ᱫᱚ ᱛᱤᱠᱤᱭ ᱵᱟᱲᱟᱭ ᱜᱮᱭᱟ ᱠᱚ ᱢᱮᱱᱠᱷᱟᱱ ᱫᱟᱠᱟᱴᱟᱜ ᱜᱮ ᱠᱟᱹᱴᱤᱡᱼᱼ ᱟᱹᱰᱤ ᱤᱭᱩᱱᱤᱠ ᱧᱚᱜ ᱞᱤᱧ ᱟᱸᱡᱚᱢ ᱠᱮᱫ ᱵᱤᱱᱟ᱾ ᱡᱟᱦᱟᱸ ᱵᱤᱱ ᱞᱟᱹᱭ ᱠᱮᱫᱼᱟ ᱫᱟᱠᱟ᱾
ᱦᱮᱸ᱾
ᱤᱱᱟᱹᱜᱮ ᱵᱟᱝ ᱟᱸᱡᱚᱢ ᱦᱩᱭ ᱠᱟᱱ ᱛᱟᱦᱮᱱᱟ, ᱵᱟᱝᱠᱷᱟᱱ ᱫᱚ ᱵᱟᱹᱠᱤ ᱡᱚᱛᱚ ᱥᱟᱱᱟᱢ ᱞᱮᱠᱟᱜᱮ ᱠᱟᱱᱟ ᱠᱩᱞᱤ ᱦᱩᱭ ᱠᱟᱱᱟ ᱚᱱᱟ ᱠᱚᱫᱚ, ᱟᱪᱪᱷᱟ ᱜᱚᱢᱠᱼᱼ ᱟᱯᱮ ᱫᱚ ᱚᱠᱟ ᱫᱤᱥᱚᱢ? ᱟᱹᱵᱤᱱ ᱡᱩᱫᱤ ᱠᱟᱹᱴᱤᱡ ᱵᱤᱱ ᱞᱟᱹᱭ ᱠᱮᱭᱟ ᱛᱟᱦᱚᱞᱮ ᱟᱹᱰᱤ ᱵᱷᱟᱹᱜᱤ ᱞᱤᱧ ᱵᱩᱡᱷᱟᱹᱣ ᱠᱮᱭᱟ᱾
ᱟᱞᱮ ᱫᱚ ᱦᱟᱸᱜ ᱱᱚᱜᱼᱚᱭ ᱱᱚᱛᱮ ᱤᱧ ᱞᱟᱹᱭ ᱠᱮᱫ ᱞᱮᱠᱟ ᱮᱱᱟᱱᱚᱜ ᱜᱮ, ᱡᱮ ᱱᱚᱛᱮ ᱥᱟᱱᱛᱟᱲ ᱯᱟᱨᱜᱟᱱᱟ ᱥᱮᱞᱮᱼᱼ ᱯᱟᱲᱟᱜ ᱠᱟᱱᱟ ᱦᱟᱸᱜ᱾ ᱟᱫᱚ ᱱᱚᱜᱼ ᱱᱚᱱᱛᱮ ᱥᱟᱞᱛᱟᱲ ᱯᱟᱨᱜᱟᱱᱟ ᱥᱮᱫ ᱞᱟᱦ ᱟᱞᱮᱫ ᱫᱚ ᱟᱪᱪᱷᱟ ᱟᱵᱮᱱ ᱜᱮ ᱞᱟᱹᱭᱵᱱ ᱦᱟᱸᱜ ᱚᱠᱟᱥᱮᱫ?
ᱟᱹᱞᱤᱧ ᱫᱚ ᱯᱩᱨᱩᱞᱤᱭᱟᱹ ᱫᱤᱥᱚᱢ᱾
ᱟᱪᱪᱷᱟ ᱟᱵᱮᱱ ᱥᱮᱫ ᱠᱷᱚᱱ ᱛᱷᱚᱲᱟᱜᱟᱱᱟᱸᱜ ᱟᱣᱟᱡ ᱠᱚ ᱟᱸᱡᱚᱢᱚᱜ ᱚᱱᱟ ᱵᱟᱦᱨᱮ ᱠᱷᱚᱡ ᱟᱨ ᱟᱹᱞᱤᱧ ᱥᱮᱫ ᱠᱷᱚᱱ ᱡᱩᱫᱤ ᱟᱸᱡᱚᱢᱚᱜ ᱠᱷᱟᱱ ᱞᱟᱹᱭ ᱵᱮᱱ ᱚᱱᱟ ᱦᱚᱸ ᱮᱱᱛᱮ ᱦᱚᱭ ᱱᱚᱛᱮ ᱧᱚᱜ ᱨᱮ ᱦᱟᱸᱜ ᱟᱫᱚ ᱱᱦᱚᱸᱞᱤᱧᱼᱼ ᱠᱷᱩᱢᱴᱩ ᱡᱮᱢᱚᱱ ᱟᱣᱟᱡᱽ ᱠᱚ ᱵᱟᱝ ᱟᱸᱡᱚᱢᱚᱜᱼᱟ ᱦᱟᱸᱜ ᱥᱮ ᱟᱲᱟᱝ ᱠᱚ ᱾ ᱟᱫᱚ ᱵᱟᱦᱨᱮ ᱠᱷᱚᱡ ᱦᱟᱸᱜ ᱟᱵᱮᱱᱟᱼᱜ ᱟᱲᱟᱝ ᱟᱸᱡᱚᱢᱚᱜ ᱠᱟᱱᱟ ᱚᱠᱚᱭ ᱠᱚᱪᱚ ᱢᱮᱱᱟᱜ ᱠᱚᱣᱟ ᱚᱱᱛᱮ ᱨᱮ᱾
ᱠᱚ ᱨᱚᱲᱮᱭᱟ᱾
ᱟᱫᱚ ᱡᱟᱦᱟᱱᱟᱜ ᱚᱱᱠᱟ ᱨᱮᱡᱮᱠᱴ ᱥᱮ ᱚᱱᱠᱟᱱᱟᱜ ᱡᱮᱢᱚᱱ ᱵᱟᱝ ᱦᱩᱭᱩᱜᱼᱟ ᱚᱱᱟ ᱤᱭᱟᱹᱛᱮ ᱛᱷᱚᱲᱟᱼᱼ ᱯᱷᱟᱨᱟᱠ ᱧᱚᱜ ᱮᱢ ᱪᱟᱞᱟᱣ ᱞᱮᱱᱠᱷᱟᱡ ᱟᱹᱰᱤ ᱱᱟᱯᱟᱭ ᱦᱩᱭ ᱠᱚᱜᱼᱟ ᱾ ᱟᱨ ᱠᱷᱟᱡ ᱫᱚ ᱮᱠᱟᱞ ᱚᱱᱮ ᱠᱚ ᱢᱮᱱᱟ ᱤᱱᱟᱹᱜ ᱞᱟᱝ ᱜᱟᱞᱢᱟᱨᱟᱣ ᱠᱮᱫᱟ, ᱛᱚ ᱡᱟᱦᱟ ᱱᱚᱝᱠᱟᱱᱟᱜ ᱯᱷᱟᱭᱫᱟ ᱵᱟᱝ ᱦᱩᱭ ᱞᱮᱱᱠᱷᱟᱱ᱾
ᱟᱪᱪᱷᱟ ᱦ ᱜᱚᱝᱠᱮ ᱱᱤᱛᱚᱜ ᱴᱷᱤᱠ ᱜᱮᱵᱤᱱ ᱟᱸᱡᱚᱢᱮᱫᱼᱟ?
ᱦᱮᱸ ᱴᱷᱤᱠ ᱜᱮ ᱟᱸᱡᱚᱢᱚᱜ ᱠᱟᱱᱟ ᱩᱱᱠᱩ ᱨᱚᱲᱮᱫ ᱼᱼ ᱠᱟᱱ ᱛᱟᱦᱮᱱᱟ ᱛᱚ ᱟᱫᱚ ᱩᱱᱠᱩᱣᱟᱜ ᱟᱲᱟᱝ ᱜᱮ ᱟᱸᱡᱚᱢᱚᱜ ᱠᱟᱱ ᱛᱟᱦᱮᱱᱟ ᱵᱚᱞᱮ, ᱟᱨ ᱵᱟᱠᱷᱟᱡ ᱫᱚ ᱡᱟᱦ ᱱᱚᱝᱠᱟᱱᱟᱜ ᱰᱤᱥᱴᱟᱵᱽ ᱡᱮᱢᱚᱱ ᱵᱟᱝ ᱦᱩᱭᱩᱜ᱾
ᱟᱪᱪᱷᱟ ᱤᱠᱟᱹ ᱠᱟᱞᱤᱧ ᱵᱮᱱ ᱚᱱᱛᱮ ᱥᱟᱭᱤᱴ ᱥᱮᱫ ᱠᱚ ᱨᱚᱲᱮᱫ ᱛᱟᱦᱮᱸ᱾
ᱟᱪᱪᱷᱟ ᱢᱟ ᱴᱷᱤᱠ ᱜᱮᱭᱟ ᱡᱟᱦᱟᱱ ᱫᱤᱠᱠᱳᱛ ᱵᱟᱹᱱᱩᱜᱼᱟ ᱟᱫᱚ ᱚᱱᱮ ᱠᱚ ᱚᱱᱠᱟ ᱦᱩᱭᱩᱜ ᱜᱮᱭᱟ ᱾
ᱟᱫᱚ, ᱟᱪᱪᱷᱟ, ᱚᱱᱟ ᱦᱩᱲᱩ ᱵᱟᱫᱽ ᱠᱟᱛ ᱟᱯᱮᱥᱮᱫ ᱟᱨ ᱚᱱᱠᱟ ᱪᱮᱫ ᱠᱚ ᱪᱟᱥ ᱵᱟᱥ ᱦᱩᱭᱩᱜᱼᱟ ᱵᱚᱞᱮ ᱟᱞᱮᱥᱮᱫ ᱮᱢ ᱧᱮᱞᱟ ᱛᱚ ᱵᱷᱩᱴ, ᱢᱟᱹᱥᱨᱤ, ᱠᱟᱹᱥᱟᱹᱨᱤ ᱜᱩᱦᱩᱢ ᱱᱚᱣᱟ ᱠᱚ ᱟᱰᱤ ᱜᱟᱱ ᱪᱟᱥᱵᱟᱥ ᱦᱩᱭᱩᱜᱼᱟ, ᱟᱯᱮ ᱥᱮᱫ ᱱᱚᱣᱟ ᱵᱷᱩᱴ ᱢᱟᱥᱨᱤ ᱠᱟᱹᱥᱟᱹᱨᱤ ᱜᱩᱦᱩᱢ ᱠᱚ ᱪᱟᱥᱟ ᱥᱮ ᱵᱟᱠᱚ ᱪᱟᱥᱟ ᱚᱱᱟ ᱵᱟᱨᱮᱛᱮ ᱠᱟᱛᱷᱟ ᱠᱚ ᱠᱟᱹᱴᱤᱡ ᱞᱟᱹᱭ ᱛᱟᱞᱟᱝ ᱢᱮ
ᱥᱟᱶᱛᱮᱫᱚ ᱟᱞᱮ ᱱᱚᱛᱮ ᱫᱚ ᱜᱚᱢ ᱠᱚᱠᱚ ᱮᱨ ᱜᱮᱭᱟ ᱜᱚᱢ ᱯᱮᱞᱟᱥ ᱚᱱᱟ ᱛᱩᱲᱤ ᱠᱚ ᱤᱱᱟᱹ ᱠᱚᱜᱮ ᱠᱚ ᱮᱨ ᱜᱮᱭᱟ ᱟᱨ ᱡᱟ ᱤᱱᱟᱹ ᱥᱟᱶ ᱥᱟᱶᱛᱮ ᱥᱚᱵᱽᱡᱤ ᱠᱚᱠᱚ ᱮᱨ ᱜᱮᱭᱟ
ᱦᱮᱸ,
ᱤᱱᱟᱹ ᱠᱚᱜᱮ᱾
ᱟᱹᱰᱤ ᱱᱟᱯᱟᱭ ᱟᱫᱚ ᱟᱞᱮ ᱥᱮᱜ ᱦᱚᱸ ᱟᱹᱰᱤ ᱜᱟᱱ ᱪᱟᱥᱼᱵᱟᱥ ᱢᱮᱱᱟᱜᱼᱟ ᱚᱱᱟ ᱜᱩᱦᱩᱢ, ᱵᱷᱩᱴ, ᱛᱩᱲᱤ, ᱟᱨ ᱥᱮ ᱟᱭᱢᱟ ᱜᱟᱱ ᱢᱮᱛᱟᱜ ᱢᱮ ᱪᱟᱥᱵᱟᱥ ᱦᱮᱸ ᱨᱚᱲ ᱢᱮ,
ᱟᱯᱮ ᱱᱚᱱᱮ ᱟᱯᱮ ᱱᱚᱱᱛᱮ ᱡᱮᱢ ᱞᱟᱹᱭ ᱠᱮᱭᱟ ᱪᱟᱥᱵᱟᱥ ᱠᱚ ᱟᱹᱰᱤᱜᱟᱱ ᱢᱮᱱᱟᱜ ᱜᱮᱭᱟ ᱦᱮᱸ ᱛᱚ ᱟᱯᱮ ᱚᱱᱟ ᱠᱚᱨᱮ ᱫᱚ ᱫᱟᱜ ᱫᱚ ᱚᱠᱟᱨᱮᱯᱮ ᱧᱟᱢ ᱜᱮᱛᱟᱯᱮ ᱟᱭᱢᱟ ᱢᱤᱱᱤ ᱠᱚᱨᱮᱱᱟᱜ ᱵᱮᱵᱚᱥᱛᱟ ᱢᱮᱱᱟᱜᱼᱟ ᱥᱮ ᱥᱮᱨᱢᱟ ᱡᱟᱹᱲᱤ ᱫᱟᱜ ᱠᱚᱛᱮᱜᱮᱯᱮ ᱪᱟᱥᱼᱟ?
ᱦᱩᱸ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱟ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱜᱼᱚᱭᱼᱼ ᱮ ᱡᱚᱛᱚᱣᱟᱜ ᱜᱮ ᱵᱮᱵᱚᱥᱛᱷᱟ ᱢᱮᱱᱟᱜ ᱠᱟᱫᱟ ᱢᱮᱛᱟᱭ ᱢᱮ ᱚᱱᱟ ᱚᱱᱟ ᱥᱚᱨᱠᱟᱨ ᱠᱷᱚᱡ ᱠᱩᱧ ᱠᱩᱠᱚ ᱮᱢ ᱵᱟᱲᱟ ᱠᱟᱜ ᱠᱚᱣᱟ, ᱚᱠᱟ ᱫᱚ ᱱᱟᱲᱤᱜᱟ ᱠᱩᱧ ᱠᱚ ᱢᱮᱛᱟᱜ ᱠᱟᱱᱟ ᱚᱱᱟ ᱨᱮᱦᱚᱸ ᱟᱹᱰᱤ ᱢᱚᱡᱽ ᱪᱟᱥᱵᱟᱥ ᱦᱩᱭᱩᱜ ᱠᱟᱱᱟ ᱟᱨ ᱮᱱᱟᱹ ᱵᱟᱫ ᱠᱟᱛᱮᱫ ᱛᱮ ᱜᱟᱰᱟ ᱠᱚ ᱢᱮᱱᱟᱜᱼᱟ ᱜᱟᱰᱟ ᱟᱰᱮᱯᱟᱥᱮ ᱥᱮ ᱚᱱᱟ ᱜᱟᱰᱟ ᱟᱲᱮ ᱠᱚᱨᱮᱱᱟᱜ ᱛᱤᱱᱟᱹᱜ ᱠᱷᱮᱛ ᱠᱚ ᱢᱮᱱᱟᱜᱼᱟ ᱚᱱᱟ ᱠᱚᱨᱮ ᱦᱚᱸ ᱟᱹᱰᱤ ᱱᱟᱯᱟᱭ, ᱱᱟᱯᱟᱭ ᱪᱟᱥᱵᱟᱥ ᱦᱩᱭᱩᱜᱼᱟ ᱜᱟᱰᱟ ᱫᱟᱜ ᱛᱮᱜᱮ᱾ ᱟᱨ ᱤᱱᱟᱹ ᱵᱟᱫᱽ ᱠᱟᱛᱮ ᱥᱮᱨᱢᱟ ᱫᱟᱜ ᱦᱚᱸᱡᱽ ᱠᱷᱚᱱᱟᱜ ᱡᱟᱹᱲᱤᱭᱟ ᱛᱚ ᱚᱱᱟ ᱛᱮᱦᱚᱸ ᱟᱹᱰᱤ ᱢᱚᱡᱽ ᱱᱟᱯᱟᱭ ᱦᱩᱭᱩᱜᱼᱟ ᱟᱨ ᱜᱟᱹᱰᱭᱟᱹ ᱢᱮᱱᱟᱜᱼᱟ ᱟᱹᱰᱤ ᱞᱟᱹᱴᱩ ᱞᱟᱹᱴᱩ ᱚᱱᱟ ᱜᱟᱹᱰᱭᱟᱹ ᱫᱟᱜ ᱛᱚ ᱟᱹᱰᱤ ᱜᱟᱱ ᱪᱟᱥᱵᱟᱥ ᱦᱩᱭᱩᱜᱼᱟ ᱟᱹᱰᱤ ᱱᱟᱯᱟᱭ ᱱᱟᱯᱟᱭ,
ᱟᱹᱰᱤ ᱵᱮᱥ
ᱥᱩᱵᱤᱫᱟ ᱢᱮᱱᱟᱜ ᱟᱠᱟᱫᱟ ᱟᱞᱮᱥᱮᱫ ᱡᱟᱦᱟᱸ ᱟᱯᱮ ᱥᱮ ᱚᱱᱟᱜ ᱥᱩᱵᱷᱟ ᱯᱮ ᱧᱟᱢ ᱵᱟᱲᱟᱣ ᱥᱮ ᱵᱟᱯᱮ ᱧᱟᱢ ᱵᱟᱲᱟᱣ ᱚᱱᱟ ᱵᱟᱨᱛᱮ ᱠᱟᱛᱷᱟ ᱠᱚᱴᱤᱡ ᱞᱟᱹᱭ ᱛᱟᱞᱟᱝ ᱢᱮ᱾
ᱥᱮᱨᱚᱠᱚᱢ ᱟᱞᱮ ᱚᱱᱛᱮ ᱫᱚ ᱩᱱᱟᱹᱜᱴᱟ ᱥᱩᱵᱤᱫᱷᱟ ᱫᱚ ᱢᱤᱱᱤ ᱠᱚᱨᱮᱱᱟᱜ ᱫᱚ ᱵᱟᱹᱱᱩᱜ ᱟᱠᱟᱜᱼᱟ ᱡᱟᱦᱟᱸ ᱫᱚᱵᱤᱱ ᱞᱟᱹᱭ ᱠᱮᱼᱟ ᱟᱯᱮ ᱟᱯᱮ ᱥᱮᱫ ᱡᱮᱢᱚᱱ ᱜᱟᱹᱰᱭᱟᱹ ᱠᱚ ᱢᱮᱱᱟᱜ ᱟᱠᱟᱫᱼᱟ ᱛᱚ ᱟᱞᱮ ᱱᱚᱛᱮ ᱦᱚᱸ ᱡᱟᱦᱟᱸᱭ ᱫᱷᱟᱨᱮ ᱫᱷᱟᱨᱮᱛᱮ ᱜᱟᱹᱰᱭᱟᱹ ᱫᱷᱟᱨᱮ ᱫᱷᱟᱨᱮ ᱱᱚᱛᱮ ᱡᱟᱦᱟᱸᱭᱟᱜ ᱵᱟᱹᱫᱽ ᱢᱮᱱᱟᱜᱼᱟ ᱥᱮ ᱜᱟᱰᱟ ᱠᱚ ᱢᱮᱱᱟᱜ ᱟᱠᱟᱜᱼᱟ ᱜᱟᱰᱟ ᱫᱷᱟᱨᱮ ᱫᱷᱟᱨᱮᱛᱮ ᱡᱟᱦᱟᱸᱭ ᱠᱚᱣᱟᱜ ᱵᱟᱹᱫᱽ ᱢᱮᱱᱟᱜᱼᱟ ᱩᱱᱠᱩ ᱠᱚᱜᱮ ᱚᱸᱰᱮ ᱠᱷᱚᱱᱟᱜ ᱯᱟᱢ ᱠᱟᱛᱮᱜ ᱠᱚ ᱪᱟᱥᱵᱟᱥ ᱜᱮᱭᱟ᱾
ᱟᱪᱪᱷᱟ ᱟᱹᱰᱤ ᱱᱟᱯᱟᱭ ᱱᱚᱼᱚᱭ ᱟᱞᱮ ᱦᱚᱸ,
ᱦᱳᱭ,
ᱜᱟᱰᱟ ᱦᱟᱸᱜ ᱢᱮᱱᱟᱜ ᱟᱠᱟᱫᱟ ᱚᱸᱰᱮ ᱠᱷᱚᱡ ᱜᱮ ᱫᱟᱜ ᱠᱚ ᱟᱹᱰᱤ ᱢᱚᱡᱽ ᱨᱟᱠᱟᱵ ᱠᱟᱛᱮ ᱟᱢᱮᱢ ᱪᱟᱥ ᱵᱟ ᱪᱟᱥᱵᱟᱥ ᱫᱟᱲᱮᱭᱟᱜᱼᱟ ᱥᱮ ᱤᱱᱟᱹ ᱵᱟᱫᱽ ᱠᱟ ᱠᱟᱛᱮᱫ ᱜᱟᱹᱰᱭᱟᱹ ᱠᱷᱚᱡ ᱦᱚᱸ ᱡᱚᱠᱷᱚᱱᱮᱢ ᱨᱟᱠᱟᱵᱟ ᱫᱟᱜ ᱚᱸᱰᱮ ᱠᱚ ᱦᱚᱸ ᱪᱟᱥᱵᱟᱥ ᱦᱩᱭᱩᱜᱼᱟ ᱟᱹᱰᱤ ᱱᱟᱯᱟᱭ, ᱟᱨ ᱤᱱᱟᱹ ᱵᱟᱫ ᱠᱟᱛᱮᱫ ᱟᱭᱢᱟ ᱰᱷᱮᱨ ᱚᱱᱟ ᱠᱩᱧ ᱠᱚᱦᱚᱸ ᱚᱠᱟᱧ ᱞᱟᱹᱭ ᱠᱮᱫᱟ ᱥᱚᱨᱠᱟᱨ ᱠᱷᱚᱡ ᱠᱚ ᱮᱢ ᱵᱟᱲᱟᱫᱟ ᱡᱟᱦᱟᱸᱭ ᱜᱮ ᱚᱱᱟ ᱵᱟᱹᱫ ᱧᱚᱜ ᱨᱮᱫᱚ ᱦᱟᱸᱜ ᱠᱩᱧ ᱠᱚ ᱛᱮᱠᱚ ᱪᱟᱥᱵᱟᱥ ᱫᱟ ᱟᱨ ᱤᱱᱟᱹ ᱵᱟᱫᱽ ᱫᱚ ᱦᱟᱜ ᱢᱮᱛᱟᱜ ᱢᱮ ᱚᱱᱟ ᱵᱟᱹᱭᱦᱟᱹᱲ ᱥᱮᱫ ᱨᱮ ᱫᱚ ᱠᱷᱮᱛ ᱚᱱᱟ ᱤᱭᱟᱹ ᱛᱮᱜᱮ ᱚᱱᱟ ᱢᱮᱛᱟᱢ ᱢᱮ ᱜᱟᱰᱟ ᱛᱮᱜᱮ ᱟᱪᱪᱷᱟ ᱟᱯᱮ ᱥᱮᱫ ᱚᱱᱛᱮ ᱜᱟᱰᱟ ᱠᱚ ᱢᱮᱱᱟᱜ ᱟᱥᱮ ᱵᱟᱝ?
ᱦᱳᱭ ᱜᱚᱝᱠᱮ ᱜᱟᱰᱟ ᱠᱚᱫᱚ ᱢᱮᱱᱟᱜ ᱜᱮᱭᱟ᱾ ᱟᱪᱪᱷᱟ ᱜᱚᱝᱠᱮ ᱟᱹᱵᱤᱱ ᱡᱟᱦᱟᱸ ᱵᱤᱱ ᱞᱟᱹᱭ ᱠᱮᱜᱼᱟ ᱚᱱᱟ ᱥᱚᱨᱠᱟᱨ ᱠᱷᱚᱡ ᱠᱩᱧ ᱠᱚ ᱮᱢ ᱟᱠᱟᱫ ᱯᱮᱭᱟ,
ᱦᱮᱸ,
ᱛᱚ ᱚᱱᱟ ᱠᱩᱧ ᱠᱷᱚᱱᱟᱜ ᱫᱚ ᱡᱷᱚᱛᱚ ᱞᱮᱠᱟᱱ ᱦᱚᱲ ᱜᱮ ᱚᱸᱰᱮ ᱠᱷᱚᱱᱟᱜ ᱫᱟᱜ ᱯᱮ ᱯᱟᱢ ᱫᱟᱲᱮᱭᱟᱜᱼᱟ?
ᱦᱮᱸ ᱚᱱᱮ ᱠᱚ ᱢᱮᱱᱟ ᱚᱠᱚᱭᱟᱜ ᱠᱟᱱᱟ ᱢᱟᱹᱞᱤᱠ ᱦᱮᱸ ᱩᱱᱤᱭ ᱦᱟᱸᱜ ᱚᱠᱚᱭ ᱚᱠᱚᱭᱟᱜ ᱡᱟᱭᱜᱟ ᱨᱮ ᱠᱩᱧ ᱢᱮᱱᱟᱜᱼᱟ ᱩᱱᱤᱭᱟᱜ ᱜᱮ ᱢᱮᱛᱟᱜ ᱢᱮ ᱚᱱᱟ ᱫᱚ᱾ ᱟᱨ ᱡᱚᱠᱷᱚᱱᱦᱟᱜ ᱟᱢ ᱪᱟᱥᱮᱢ ᱞᱟᱜᱟᱣ ᱟᱠᱟᱫᱟ ᱚᱸᱰᱮ ᱛᱚ ᱩᱱᱤ ᱢᱮᱛᱟᱭ ᱵᱚᱞᱮ ᱱᱚᱝᱠᱟ ᱱᱚᱝᱠᱟ ᱫᱟᱜ ᱤᱧ ᱨᱟᱠᱟᱵ ᱫᱚ ᱨᱟᱠᱟᱵ ᱪᱮᱫ ᱦᱚᱸ ᱵᱟᱭ ᱢᱮᱱᱟ ᱟᱨ ᱚᱱᱟ ᱫᱚ ᱵᱟᱝ ᱠᱟᱱᱟ ᱵᱚᱞᱮ ᱮᱠᱟᱞ ᱩᱱᱤ ᱢᱚᱛᱚᱡ ᱚᱱᱟ ᱫᱚᱭ ᱤᱭᱟᱹᱭᱟ ᱩᱱᱤ ᱵᱟᱭ ᱮᱢᱚᱜᱼᱟ ᱮᱠᱟᱞ ᱜᱮ ᱚᱱᱟ ᱫᱚ ᱵᱚᱱᱫᱚ ᱠᱟᱛᱮ ᱚᱱᱟ ᱫᱚ ᱵᱟᱝ ᱠᱟᱱᱟ ᱟᱢ ᱡᱟᱹᱨᱩᱲ ᱠᱟᱜ ᱢᱮᱭᱟ ᱪᱟᱥᱵᱟᱥ ᱨᱮᱫᱚᱭ ᱮᱢᱚᱜ ᱜᱮᱭᱟ ᱟᱫᱚ ᱦᱮᱸᱢᱟ ᱟᱹᱰᱤᱜᱟᱱ ᱥᱚᱢᱚᱭ ᱦᱩᱭᱮᱱ ᱛᱟᱞᱟᱝᱟ ᱛᱚᱵᱮ ᱟᱨ ᱢᱤᱫ ᱫᱷᱟᱣ ᱚᱱᱠᱟᱜᱮ ᱤᱧ ᱠᱚᱞ ᱫᱚᱲᱦᱟᱭᱫᱟ᱾ ᱚ ᱦᱮᱸ ᱢᱟ ᱴᱷᱤᱠ ᱜᱮᱭᱟ ᱛᱚᱵᱮ ᱦᱮᱸ ᱠᱚᱞ ᱫᱟᱹᱧ ᱮᱯᱨᱤ ᱜᱮ ᱦᱟᱸᱜ ᱛᱟᱦᱮᱱ ᱢᱮ ᱚ ᱦᱮᱸ ᱢᱟ ᱴᱷᱤᱠ ᱾ ᱴᱷᱤᱠᱜᱮᱭᱟ ᱡᱚᱦᱟᱨ ᱜᱮ ᱦᱮᱸ ᱢᱟ ᱴᱷᱤᱠ
ᱡᱚᱦᱟᱨ